ᱦᱟᱹᱞᱳ ᱾
ᱦᱟᱹᱞᱳ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱾
ᱛᱚ ᱜᱚᱢᱠᱮ ᱪᱮᱫ ᱵᱮᱱ ᱪᱤᱠᱟᱹᱭᱫᱟ ᱱᱤᱛᱚᱝ ᱫᱚ?
ᱪᱮᱫ ᱜᱮ ᱵᱟᱝ ᱦᱚᱜᱼᱚᱭ ᱠᱤᱛᱟᱹᱵ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ ᱾
ᱛᱚ ᱜᱚᱢᱠᱮ ᱡᱚᱢ ᱦᱩᱭᱮᱱᱟ?
ᱦᱮᱸ ᱦᱮᱸ ᱡᱚᱢ ᱦᱩᱭᱱᱟ ᱾
ᱚ ᱟᱪᱪᱷᱟ ᱟᱪᱪᱷᱟ ᱾
ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱱᱚᱜᱼᱚᱭ ᱛᱚ ᱜᱚᱢᱠᱮ ᱟᱹᱞᱤᱧ ᱫᱚ ᱡᱚᱢ ᱵᱟᱲᱟ ᱠᱟᱛᱮ ᱫᱩᱲᱩᱵ ᱡᱤᱨᱟᱹᱣ ᱦᱩᱭ ᱟᱠᱟᱱᱟ ᱛᱚ ᱜᱚᱢᱠᱮ ᱚᱱᱛᱮᱱᱟᱜ ᱫᱚ ᱪᱮᱫ ᱞᱮᱠᱟ ᱟᱵᱚᱣᱟ ᱛᱮᱦᱤᱧ ᱠᱚ ᱫᱟ ᱵᱟᱲᱟ ᱞᱟᱜᱼᱟ ᱥᱮ ᱵᱟᱝᱟ?
ᱦᱮᱸ ᱛᱮᱦᱮᱧ ᱮ ᱫᱟᱜ ᱵᱟᱲᱟ ᱠᱮᱫᱟ ᱚᱝᱠᱟ ᱛᱟᱨᱟᱥᱤᱧ ᱵᱮᱰᱟ ᱾
ᱟᱪᱪᱷᱟ ᱟᱪᱪᱷᱟ ᱾
ᱚᱝᱠᱟ ᱥᱮᱛᱟᱜ ᱫᱚ ᱫᱚᱢᱮᱭ ᱥᱤᱛᱩᱝ ᱠᱟᱫᱟᱭ ᱛᱟᱨᱟᱥᱤᱧ ᱵᱮᱲᱟ ᱧᱩᱦᱩᱢ ᱧᱩᱦᱩᱢ ᱫᱟᱜ ᱠᱮᱫᱟᱭ ᱵᱷᱟᱜᱤ ᱜᱮ ᱫᱟᱜ ᱠᱮᱫᱟᱭ ᱾
ᱟᱪᱪᱷᱟ ᱾ ᱟᱞᱮ ᱥᱮᱫ ᱦᱚᱸ ᱞᱟᱹᱭ ᱞᱮᱠᱷᱟᱱ ᱜᱚᱢᱠᱮ ᱛᱮᱦᱮᱧ ᱫᱚ ᱥᱮᱛᱟᱜ ᱠᱷᱚᱱ ᱫᱚ ᱚᱱᱠᱟ ᱫᱚ ᱵᱟᱭ ᱫᱟᱜ ᱞᱮᱫᱟ ᱛᱚ ᱥᱮᱭᱭ ᱛᱤᱠᱤᱱ ᱥᱮᱫ ᱜᱮ ᱫᱟᱜ ᱵᱟᱲᱟ ᱫᱟᱜ ᱠᱮᱫᱟᱭ ᱛᱚ ᱱᱚᱜᱼᱚᱭ ᱱᱤᱛᱚᱝ ᱫᱚ ᱛᱷᱤᱨ ᱛᱷᱤᱨ ᱦᱟᱛᱟᱲ ᱠᱟᱫᱟᱭ ᱟᱯᱟᱛ ᱛᱚ ᱫᱤᱱᱴᱟ ᱫᱚ ᱚᱱᱠᱟ ᱫᱚ ᱵᱟᱭ ᱵᱷᱟᱜᱤ ᱧᱚᱜ ᱫᱚ ᱵᱟᱝ ᱧᱮᱞᱚᱜ ᱠᱟᱱᱟ ᱾
ᱦᱩᱸ
ᱛᱚ ᱚᱝᱠᱟ ᱢᱚᱱᱮ ᱦᱩᱭᱩᱜ ᱠᱟᱱᱟ ᱟᱨᱦᱚᱸ ᱫᱟᱜᱟᱭ ᱥᱮ ᱪᱮᱫ ᱛᱚ ᱫᱤᱱᱴᱟ ᱫᱚ ᱠᱷᱟᱨᱟᱯ ᱜᱮ ᱧᱮᱞᱚᱜ ᱠᱟᱱᱟ ᱛᱮᱦᱮᱧ ᱫᱤᱱ ᱴᱟᱹᱜ ᱫᱚ ᱟᱞᱮ ᱥᱮᱫ ᱫᱚ ᱞᱟᱹᱭ ᱞᱮᱠᱷᱟᱱ
ᱦᱮᱸ ᱴᱷᱤᱠ ᱟᱪᱪᱷᱟ
ᱛᱚ ᱱᱤᱛᱚᱝ ᱫᱚ ᱪᱮᱫ ᱚᱝᱠᱟ ᱡᱟᱦᱟᱱᱟᱜ ᱠᱚ ᱪᱤᱠᱟᱹ ᱦᱩᱭᱩᱜ ᱠᱟᱱᱟ ᱥᱮ ᱪᱮᱫ ᱢᱟᱱᱮ ᱚᱲᱟᱜ ᱠᱚᱨᱮ ᱥᱮ ᱵᱟᱭᱨᱮ ᱨᱮ
ᱦᱮᱸ ᱚᱝᱠᱟ ᱫᱚ ᱡᱟᱭᱦᱳᱠ ᱵᱟᱦᱨᱮ ᱠᱚᱨᱮᱜᱮ ᱚᱞ ᱯᱟᱲᱦᱟᱣ ᱪᱟᱞᱟᱜ ᱠᱟᱱ ᱜᱮᱭᱟ
ᱟᱪᱪᱷᱟ ᱟᱪᱪᱷᱟ
ᱚᱞ ᱯᱟᱲᱦᱟᱣ ᱪᱟᱞᱟᱜ ᱠᱟᱱᱟ ᱥᱟᱶ ᱥᱟᱶᱛᱮ ᱚᱱᱠᱟ ᱫᱚ ᱟᱨ ᱪᱮᱫ ᱦᱚᱸᱜᱮ ᱵᱟᱝ ᱪᱤᱠᱟᱹ ᱵᱟᱲᱟᱭ ᱜᱮᱭᱟ ᱡᱟᱭᱦᱳᱠ ᱟᱹᱛᱳ ᱫᱤᱥᱚᱢ ᱠᱚᱜᱮ ᱪᱟᱞᱟᱣ ᱵᱟᱲᱟ ᱞᱮᱱᱠᱷᱟᱱ ᱠᱟᱹᱢᱤ ᱠᱟᱹᱥᱱᱤ ᱠᱚ ᱠᱷᱮᱛ ᱠᱚᱨᱮᱱᱟᱜ
ᱟᱪᱪᱷᱟ ᱟᱪᱪᱷᱟ ᱟᱪᱪᱷᱟ ᱢᱟᱱᱮ ᱱᱤᱛᱚᱜ ᱫᱚ ᱛᱟᱦᱚᱞᱮ ᱚᱲᱟᱜ ᱨᱮᱜᱮ ᱚᱱᱟ ᱠᱟᱹᱢᱤ ᱵᱟᱲᱟ ᱦᱩᱭᱩᱜ ᱠᱟᱱᱟ ᱾
ᱦᱮᱸ ᱦᱮᱸ ᱦᱮᱸ
ᱟᱪᱪᱷᱟ ᱛᱚ ᱜᱚᱝᱠᱮ ᱟᱹᱞᱤᱧ ᱫᱚ ᱞᱟᱹᱭ ᱞᱮᱠᱷᱟᱱ ᱟᱹᱞᱤᱧ ᱦᱚᱸ ᱱᱤᱛ ᱦᱚᱸ ᱪᱟᱞᱟᱜ ᱠᱟᱱ ᱛᱟᱹᱞᱤᱧ ᱜᱮᱭᱟ ᱯᱟᱲᱦᱟᱣ ᱠᱚᱫᱚ ᱛᱚ ᱱᱤᱛ ᱦᱚᱸ ᱢᱩᱪᱟᱹᱫ ᱥᱮᱫ ᱫᱚ ᱟᱹᱣᱨᱤ ᱞᱤᱧ ᱛᱤᱭᱟᱜᱟ ᱛᱚ ᱱᱤᱛ ᱦᱚᱸ ᱚᱨᱫᱷᱮᱠ ᱨᱮᱜᱮ ᱢᱮᱱᱟᱜ ᱞᱤᱧᱟ ᱟᱹᱣᱨᱤ ᱞᱤᱧ ᱯᱩᱨᱟᱹᱣ ᱪᱟᱵᱟᱭᱟ ᱱᱤᱛᱚᱜ ᱪᱟᱞᱟᱜ ᱠᱟᱱ ᱜᱮᱭᱟ ᱟᱨ ᱚᱲᱟᱜ ᱨᱮᱦᱚᱸ ᱚᱝᱠᱟ ᱠᱟᱹᱢᱤ ᱵᱟᱲᱟ ᱦᱩᱭᱩᱜ ᱠᱟᱱ ᱜᱮᱭᱟ ᱜᱳᱜᱳ ᱵᱟᱵᱟᱼᱼ ᱛᱳ ᱠᱚ ᱥᱟᱞᱟᱜ ᱱᱟᱥᱮ ᱵᱟᱢ ᱠᱟᱹᱢᱤ ᱜᱚᱲᱚ ᱧᱚᱜ ᱠᱷᱟᱱ ᱡᱮᱢᱚᱱ ᱱᱚᱜᱼᱚᱭ ᱪᱟᱥ ᱵᱟᱥ ᱦᱩᱭᱩᱜ ᱠᱟᱱᱟ ᱚᱱᱟ ᱛᱚ ᱱᱤᱭᱟᱹ ᱠᱚᱨᱮ ᱦᱚᱸ ᱠᱟᱹᱴᱤᱡ ᱪᱷᱩᱴᱟᱹᱣ ᱦᱩᱭᱩᱜ ᱜᱮᱭᱟ ᱫᱚᱨᱠᱟᱨ ᱠᱟᱱ ᱜᱮᱭᱟ ᱞᱟᱹᱭ ᱞᱮᱠᱷᱟᱱ ᱫᱚ ᱚᱞᱚᱜ ᱯᱟᱲᱦᱟᱣ ᱥᱟᱶᱛᱮ ᱚᱱᱟ ᱢᱟ ᱫᱚᱨᱠᱟᱨ ᱠᱟᱱ ᱜᱮᱭᱟ ᱢᱟᱼᱼ ᱵᱟᱢ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ
ᱛᱚ ᱜᱚᱝᱠᱮ ᱟᱯᱮ ᱥᱮᱫ ᱫᱚ ᱢᱟᱱᱮ ᱱᱚᱜᱼᱚᱭ ᱡᱮ ᱫᱟᱜ ᱡᱟᱹᱯᱩᱫ ᱫᱤᱱ ᱦᱩᱭᱩᱜ ᱠᱟᱱ ᱛᱚ ᱪᱟᱥ ᱵᱟᱥ ᱠᱚᱫᱚ ᱮᱦᱚᱵ ᱮᱱᱟ ᱥᱮ ᱵᱟᱝᱟ
ᱦᱮᱸ ᱟᱞᱮ ᱥᱮᱱ ᱫᱚ ᱪᱟᱥ ᱵᱟᱥ ᱫᱚ ᱮᱦᱚᱵ ᱟᱠᱟᱱ ᱜᱮᱭᱟ ᱟᱹᱰᱤ ᱞᱟᱦᱟ ᱨᱮᱜᱮ ᱚᱝᱠᱟ ᱪᱟᱥ ᱵᱟᱥ ᱫᱚ ᱮᱦᱚᱵ ᱦᱩᱭ ᱟᱠᱟᱱᱟ ᱥᱮᱨᱢᱟ ᱡᱟᱹᱲᱤ ᱫᱚ ᱵᱟᱝ ᱛᱟᱺᱜᱤ ᱦᱩᱭ ᱟᱠᱟᱱᱟ ᱡᱟᱭᱦᱳᱠ ᱟᱞᱮ ᱫᱚ ᱚᱝᱠᱟ ᱥᱮᱞᱚ ᱫᱟᱜ ᱛᱮᱞᱮ ᱥᱩᱵᱤᱫᱷᱟ ᱜᱮᱭᱟ ᱛᱚ ᱦᱟᱸᱜ
ᱟᱪᱪᱷᱟ ᱟᱪᱪᱷᱟ
ᱡᱟᱹᱲᱤ ᱵᱟᱝ ᱛᱟᱸᱜᱤ ᱦᱩᱭ ᱟᱠᱟᱱᱟ ᱚᱱᱟ ᱨᱮᱜᱮ ᱠᱟᱹᱢᱤ ᱫᱟᱦᱟ ᱦᱩᱭ ᱠᱟᱱᱟ
ᱟᱪᱪᱷᱟ
ᱦᱮᱸ
ᱞᱟᱹᱭ ᱞᱮᱠᱷᱟᱱ ᱜᱚᱝᱠᱮ ᱟᱞᱮ ᱥᱮᱫ ᱫᱚ ᱱᱚᱜᱼᱚᱭ ᱫᱟᱜ ᱟᱠᱟᱱ ᱛᱮ ᱟᱹᱰᱤ ᱟᱥᱟᱱ ᱧᱚᱜ ᱟᱠᱟᱱᱟᱞᱮ ᱱᱤᱝᱠᱟ ᱛᱮᱢᱟ ᱱᱚᱝᱠᱟ ᱵᱳᱨᱤᱝ ᱠᱩ ᱢᱟᱨᱥᱟᱞ ᱠᱚᱢᱟ ᱢᱮᱱᱟᱜ ᱜᱮ ᱛᱚ
ᱦᱮᱸ
ᱟᱹᱰᱤ ᱜᱟᱱ ᱥᱟᱸᱜᱮ ᱵᱟᱹᱫᱽ ᱠᱚᱨᱮ ᱢᱟ ᱟᱹᱰᱤ ᱜᱟᱱ ᱦᱚᱲ ᱠᱚ ᱛᱟᱦᱮᱱ ᱜᱮᱭᱟ ᱡᱮ ᱫᱟᱜ ᱞᱟᱹᱜᱤᱫ ᱠᱩ ᱞᱟᱭᱤᱱ ᱠᱚᱜᱼᱟ ᱛᱚ ᱱᱤᱝᱠᱟ ᱢᱟ ᱫᱟᱜ ᱨᱮᱢᱟ ᱞᱟᱦᱟ ᱞᱟᱦᱟ ᱢᱟ ᱵᱟᱢ ᱧᱟᱢᱟ ᱟᱨ ᱫᱟᱜ ᱨᱮ ᱢᱟᱱᱮ ᱵᱟᱹᱫᱽ ᱠᱚᱨᱮ ᱞᱟᱦᱟ ᱨᱮ ᱫᱟᱜ ᱮᱢ ᱮᱢᱟᱜ ᱠᱷᱟᱱ ᱫᱚ ᱟᱹᱰᱤ ᱱᱟᱯᱟᱭ ᱠᱚᱜᱼᱟ ᱪᱮᱫᱟᱜ ᱥᱮ ᱞᱟᱦᱟ ᱨᱮᱢ ᱞᱚᱥᱚᱫ ᱠᱮᱫᱟ ᱤᱱᱟᱹ ᱠᱷᱟᱱ ᱛᱚ ᱩᱥᱟᱹᱨᱟ ᱛᱮ ᱟᱢ ᱦᱚᱢ ᱪᱟᱥ ᱜᱚᱞᱟ ᱥᱮ ᱤᱧ ᱦᱚᱧ ᱪᱟᱥ ᱜᱚᱞᱟ ᱱᱚᱜ ᱱᱚᱝᱠᱟ ᱠᱚᱨ ᱠᱟᱱᱟ ᱛᱚ ᱫᱟᱜ ᱜᱮ ᱠᱷᱟᱱ ᱟᱹᱰᱤ ᱱᱟᱯᱟᱭ ᱜᱮ ᱛᱚ ᱱᱤᱛᱚᱝ ᱟᱯᱟᱛᱚ ᱟᱞᱮᱭᱟᱜ ᱫᱚ ᱛᱚᱲᱟ ᱠᱚᱞᱮ ᱮᱨ ᱟᱯᱷᱚᱨ ᱟᱠᱟᱫᱟ ᱢᱟᱱᱮ ᱟᱹᱣᱨᱤ ᱱᱤᱛ ᱦᱚᱸ ᱟᱹᱣᱨᱤ ᱮᱦᱚᱵᱚᱜᱼᱟ ᱞᱚᱥᱚᱫ ᱢᱟᱱᱮ ᱞᱚᱥᱚᱫ ᱟᱠᱟᱫᱟᱞᱮ ᱟᱯᱟᱛᱚᱛ ᱱᱤᱛᱚᱝ ᱫᱚ ᱤᱱᱟᱹ ᱜᱮ ᱪᱟᱞᱟᱜ ᱠᱟᱱᱟ ᱛᱚ ᱚᱱᱛᱮ ᱜᱚᱝᱠᱮ ᱟᱯᱮ ᱫᱚ ᱪᱮᱫ ᱛᱮᱯᱮ ᱞᱚᱥᱚᱫ ᱮᱫᱟ ᱱᱚᱝᱠᱟ ᱰᱟᱝᱨᱟ ᱠᱚᱛᱮ ᱥᱮ ᱠᱟᱰᱟ ᱠᱚᱛᱮ ᱥᱮ ᱢᱟᱱᱮ ᱱᱟᱦᱮᱞ ᱠᱚᱛᱮ ᱥᱮ ᱴᱮᱠᱴᱟᱨ ᱠᱚᱛᱮ ᱞᱟᱹᱭ ᱞᱮᱢ
ᱦᱮᱸ ᱟᱞᱮ ᱥᱮᱱ ᱫᱚ ᱡᱟᱭᱦᱳᱠ ᱚᱱᱠᱟ ᱰᱟᱝᱨᱟ ᱠᱟᱰᱟ ᱠᱚᱫᱚ ᱵᱟᱹᱱᱩᱜ ᱠᱚ ᱛᱟᱞᱮᱭᱟ ᱦᱟᱸᱜ ᱟᱞᱮ ᱚᱱᱛᱮ ᱫᱚ ᱠᱷᱮᱛ ᱟᱨ ᱠᱷᱮᱛ ᱜᱮᱥᱮ ᱚᱱᱠᱟ ᱰᱟᱝᱨᱟ ᱠᱚ ᱡᱮ ᱟᱹᱥᱩᱞ ᱠᱚ ᱦᱩᱭᱩᱜᱼᱟ ᱚᱱᱠᱟ ᱟᱹᱛᱤᱧ ᱡᱟᱭᱜᱟ ᱠᱚ ᱵᱟᱹᱱᱩᱜᱼᱟ
ᱟᱪᱪᱷᱟ ᱟᱪᱪᱷᱟ
ᱚᱱᱟᱛᱮ ᱱᱚᱝᱠᱟ ᱟᱞᱮ ᱫᱚ ᱚᱱᱟ ᱜᱟᱹᱰᱤ ᱠᱚᱜᱮ ᱵᱷᱚᱨᱥᱟ ᱠᱟᱛᱮᱜ ᱜᱮ ᱛᱟᱦᱮᱱᱟᱞᱮ ᱢᱟᱱᱮ ᱤᱨᱚᱜ ᱠᱷᱚᱱ ᱥᱤ ᱱᱚᱶᱟ ᱠᱚ ᱡᱷᱚᱛᱚ ᱜᱟᱹᱰᱤ ᱛᱮᱜᱮ ᱪᱟᱞᱟᱜᱼᱟ
ᱟᱪᱪᱷᱟ ᱟᱪᱪᱷᱟ
ᱚᱱᱠᱟ ᱤᱨᱚᱜ ᱚᱠᱛᱚ ᱦᱚᱸ ᱠᱟᱹᱢᱤᱭᱟᱹ ᱠᱚ ᱵᱟᱝᱠᱚ ᱧᱟᱢᱚᱜ ᱟᱠᱚ ᱛᱚ ᱡᱟᱭᱦᱳᱠ ᱟᱛᱳ ᱫᱤᱥᱚᱢ ᱠᱚᱨᱮ ᱚᱝᱠᱟ ᱠᱟᱹᱣᱰᱤ ᱵᱟᱝᱠᱚ ᱧᱟᱢᱟᱠᱚ ᱚᱱᱟ ᱠᱷᱟᱹᱛᱤᱨ ᱵᱟᱦᱨᱮ ᱫᱤᱥᱚᱢ ᱠᱟᱹᱢᱤ ᱠᱚᱠᱚ ᱪᱟᱞᱟᱜ ᱟᱠᱚ ᱵᱟᱹᱲᱛᱤ ᱠᱟᱭᱛᱮ ᱤᱱᱟᱹ ᱠᱷᱟᱹᱛᱤᱨ ᱚᱝᱠᱟ ᱦᱩᱸ ᱵᱟᱝᱠᱚ ᱧᱟᱢᱚᱜ ᱜᱮᱭᱟ ᱠᱚ ᱠᱟᱹᱢᱤᱭᱟ ᱠᱚᱣᱟ ᱟᱫᱚ ᱡᱟᱭᱦᱳᱠ ᱠᱟᱱᱟ ᱜᱟᱹᱰᱤ ᱵᱷᱚᱨᱥᱟ ᱜᱮ
ᱮᱠᱫᱚᱢ ᱜᱮ ᱟᱹᱰᱤ ᱱᱟᱯᱟᱭ ᱠᱟᱛᱷᱟ ᱞᱟᱹᱭ ᱠᱮᱫᱟ ᱛᱚ ᱞᱟᱹᱭᱞᱮᱠᱷᱟᱱ ᱟᱞᱮ ᱥᱮᱸ ᱦᱚᱸ ᱚᱱᱠᱟᱜᱮ ᱛᱚ ᱵᱮᱥᱤᱨ ᱵᱷᱟᱜ ᱫᱚ ᱱᱚᱜᱚᱭ ᱜᱟᱹᱰᱤ ᱠᱚᱛᱮ ᱜᱮᱠᱚ ᱥᱤᱪᱩᱭᱟ ᱛᱚ ᱚᱱᱠᱟ ᱢᱟ ᱤᱱᱟᱹ ᱵᱟᱝᱜᱤ ᱟᱛᱳ ᱠᱚᱨᱮ ᱦᱚᱸ ᱚᱱᱠᱟ ᱰᱟᱝᱨᱟ ᱥᱮ ᱠᱟᱰᱟ ᱤᱱᱟᱹᱜ ᱵᱟᱹᱱᱩᱜ ᱠᱚᱣᱟ ᱛᱚ ᱢᱤᱫᱵᱟᱨ ᱚᱱᱮ ᱚᱱᱠᱟ ᱚᱠᱚᱭ ᱫᱟᱲᱮᱭᱟᱜ ᱠᱷᱟᱱ ᱫᱚ ᱥᱤ ᱚᱪᱚ ᱠᱮᱫᱟᱭ ᱴᱮᱠᱴᱟᱨ ᱠᱚᱛᱮ ᱵᱟᱝᱠᱷᱟᱱ ᱫᱚ ᱚᱠᱚᱭ ᱫᱚ ᱱᱟᱦᱮᱞ ᱰᱟᱝᱨᱟ ᱠᱚᱛᱮ ᱥᱤ ᱚᱪᱩ ᱠᱮᱫᱟᱭ ᱚᱱᱮ ᱚᱱᱠᱟ
ᱟᱪᱪᱷᱟ
ᱛᱚ ᱞᱟᱹᱭ ᱞᱮᱠᱷᱟᱱ ᱫᱚ ᱡᱚᱛᱚ ᱡᱚᱛᱚ ᱦᱚᱲ ᱢᱟ ᱚᱱᱠᱟ ᱵᱟᱠᱚ ᱛᱟᱦᱮᱱ ᱠᱟᱱᱟ ᱚᱲᱟᱜ ᱠᱚᱨᱮ ᱱᱚᱝᱠᱟ ᱪᱟᱥ ᱵᱟᱥ ᱱᱤᱭᱮ ᱦᱚᱸ ᱫᱚᱨᱠᱟᱨ ᱠᱟᱱ ᱜᱮᱭᱟ ᱚᱲᱟᱜ ᱨᱮᱱᱟᱜ ᱦᱚᱸ ᱠᱷᱚᱨᱚᱪ ᱫᱚ ᱪᱟᱞᱟᱜ ᱜᱮᱭᱟ ᱥᱮ ᱯᱚᱨᱤᱵᱟᱨ ᱦᱚᱸ ᱪᱟᱞᱟᱜ ᱜᱮᱭᱟ ᱟᱨᱦᱚᱸ ᱵᱟᱭᱨᱮ ᱫᱚ ᱫᱚᱨᱠᱟᱨ ᱠᱟᱱ ᱜᱮᱭᱟ ᱚᱱᱠᱟ ᱵᱮᱥᱤᱨ ᱵᱷᱟᱜᱽ ᱵᱟᱭᱨᱮ ᱦᱚᱸ ᱠᱚ ᱪᱟᱞᱟᱜ ᱠᱟᱱ ᱜᱮᱭᱟ ᱠᱤᱪᱷᱩ ᱠᱟᱹᱣᱰᱤ ᱥᱮ ᱴᱟᱠᱟ ᱠᱚᱫᱚ ᱫᱚᱨᱠᱟᱨ ᱠᱟᱱ ᱜᱮᱭᱟ ᱥᱮ ᱵᱟᱝᱠᱷᱟᱱ ᱪᱤᱠᱟᱹᱛᱮ ᱴᱮᱠᱴᱟᱨ ᱠᱚᱛᱮ ᱫᱚᱢ ᱥᱤ ᱦᱚᱪᱚᱭᱟ ᱚᱱᱟ ᱨᱮᱦᱚᱸ ᱞᱟᱜᱟᱜ ᱜᱮᱭᱟ ᱱᱚᱼᱝᱠᱟ ᱟᱞᱮᱥᱮ ᱫᱚ ᱦᱩᱭᱩᱜ ᱜᱮᱭᱟ ᱢᱟᱱᱮ ᱵᱮᱥᱤᱨ ᱵᱷᱟᱜᱽ ᱫᱚ ᱚᱱᱟ ᱴᱮᱠᱴᱟᱨ ᱠᱚ ᱛᱮᱜᱮ ᱦᱳᱭᱳᱜ ᱜᱮᱭᱟ ᱢᱟᱱᱮ ᱱᱤᱝᱠᱟ ᱤᱭᱟᱹ ᱛᱮᱫᱚ ᱱᱟᱦᱮᱞ ᱥᱮ ᱰᱟᱝᱨᱟ ᱠᱚᱛᱮ ᱫᱚ ᱠᱚᱢ ᱜᱮ
ᱚ ᱟᱪᱪᱷᱟ ᱛᱟᱦᱚᱞᱮ ᱟᱯᱮ ᱚᱱᱛᱮ ᱫᱚ ᱞᱟᱹᱭ ᱞᱮᱱᱠᱷᱟᱱ ᱱᱤᱡᱮ ᱪᱟᱥ ᱵᱟᱥ ᱠᱚᱫᱚ ᱚᱱᱟ ᱦᱩᱲᱩ ᱪᱷᱟᱲᱟ ᱫᱚ ᱟᱨᱠᱚ ᱪᱮᱫ ᱠᱚ ᱪᱟᱥ ᱵᱟᱥᱤᱜ ᱜᱮᱭᱟ
ᱚᱱᱟ ᱪᱷᱟᱲᱟ ᱟᱨᱦᱚᱸ ᱢᱮᱱᱟᱜ ᱜᱮᱭᱟ ᱞᱟᱹᱭ ᱞᱮᱠᱷᱟᱱ ᱯᱟᱴ ᱢᱟᱵᱮᱱ ᱟᱸᱡᱚᱢ ᱠᱟᱜᱮᱭᱟ ᱯᱟᱴ ᱠᱩ ᱛᱟᱯᱚᱨ ᱚᱱᱟ ᱞᱟᱹᱭ ᱞᱮᱠᱷᱟᱱ ᱛᱩᱲᱤ ᱤᱱᱟᱹ ᱠᱚᱫᱚ ᱦᱩᱭᱩᱜ ᱜᱮᱭᱟ ᱢᱟᱱᱮ ᱥᱤᱡᱤᱱ ᱫᱤᱱ ᱨᱮ
ᱟᱪᱪᱷᱟ ᱦᱮᱸ
ᱟᱨ ᱟᱞᱮ ᱥᱮᱫ ᱫᱚ ᱥᱮᱭ ᱤᱱᱟᱹᱜ ᱫᱚ ᱚᱱᱠᱟ ᱫᱚ ᱪᱟᱥ ᱵᱟᱝ ᱦᱩᱭᱩᱜ ᱨᱮᱦᱚᱸ
ᱦᱮᱸ
ᱮᱴᱟᱜ ᱠᱩᱫᱚ ᱚᱱᱠᱟ ᱫᱚ ᱟᱹᱰᱤ ᱨᱚᱠᱚᱢ ᱢᱟᱱᱮ ᱵᱚᱞᱛᱮ ᱞᱟᱹᱭ ᱞᱮᱠᱷᱟᱱ ᱥᱚᱵᱽᱡᱤ ᱠᱚᱫᱚ ᱤᱱᱟᱹᱜ ᱫᱚ ᱵᱟᱝ ᱦᱩᱭᱩᱜ ᱜᱮᱭᱟ ᱟᱹᱰᱤ ᱠᱚᱢ ᱧᱚᱜ ᱜᱮ ᱚᱲᱟᱜ ᱠᱚᱨᱮᱱᱟᱜ ᱜᱮ ᱢᱟᱱᱮ ᱱᱤᱡᱮ ᱡᱚᱢ ᱧᱩ ᱞᱮᱠᱟ ᱜᱮᱠᱚ ᱪᱟᱥᱥᱟᱹ ᱟᱨ ᱞᱟᱹᱭ ᱞᱮᱠᱷᱟᱱ ᱮᱢᱱᱤ ᱟᱹᱰᱤ ᱠᱚᱢ ᱢᱮᱱᱟᱜ ᱠᱚᱣᱟ ᱡᱮ ᱢᱟᱱᱮ ᱡᱮ ᱟᱹᱷᱨᱤᱧᱟᱭ ᱱᱤᱡᱮ ᱠᱟᱢᱟᱭᱟᱭ ᱟᱨᱡᱟᱣ ᱞᱟᱹᱜᱤᱫ ᱥᱮ ᱚᱱᱟ ᱴᱟᱠᱟ ᱞᱟᱹᱜᱤᱫ ᱫᱚ ᱟᱹᱰᱤ ᱠᱚᱢ ᱢᱮᱱᱟᱜ ᱠᱚᱣᱟ ᱢᱟᱱᱮ ᱱᱤᱡᱮ ᱞᱤᱭᱮ ᱠᱷᱟᱹᱞᱤ ᱠᱚ ᱡᱮᱢᱚᱱ ᱚᱲᱟᱜ ᱨᱮᱱᱟᱜ ᱩᱛᱩ ᱛᱮᱭᱟᱜ ᱠᱚ ᱜᱟᱱᱚᱜ ᱢᱟ ᱚᱱᱠᱟᱟᱜ ᱜᱮ, ᱛᱚ ᱜᱚᱢᱠᱮ ᱟᱯᱮᱥᱮᱫ ᱚᱱᱠᱟ ᱪᱟᱥ ᱦᱩᱭᱩᱜᱼᱟ ᱥᱮ ᱵᱟᱝᱟ ᱥᱚᱵᱽᱡᱤ ᱠᱩ ᱥᱮ ᱡᱟᱦᱟᱱᱟᱜ ᱠᱩ?
ᱦᱮᱸ ᱥᱚᱵᱽᱡᱤ ᱠᱚᱫᱚ ᱟᱞᱮᱦᱚᱸ ᱚᱱᱠᱟᱜᱮ ᱡᱟᱦᱟᱸ ᱠᱚ ᱚᱲᱟᱜ ᱡᱚᱢ ᱴᱩᱠᱩ ᱜᱮ ᱪᱟᱥ ᱵᱟᱲᱟᱭ᱾ ᱵᱟᱝᱠᱷᱟᱱ ᱥᱚᱵᱽᱡᱤ ᱠᱚᱫᱚ ᱵᱮᱯᱟᱨ ᱵᱟ. ᱱᱤᱡ ᱵᱟᱠᱷᱨᱟ ᱫᱚ ᱚᱱᱠᱟ ᱫᱚ ᱵᱟᱝ ᱪᱟᱥ ᱦᱩᱭᱩᱜ‌ ᱜᱮᱭᱟ ᱡᱟ ᱦᱩᱲᱩ ᱠᱚ ᱜᱮ᱾ ᱵᱮᱯᱟᱨ ᱵᱟᱹᱱᱤᱡᱽ ᱵᱟᱠᱷᱨᱟ ᱠᱚᱫᱚ ᱦᱟᱸᱜ ᱪᱟᱥ ᱦᱩᱭᱩᱜ ᱜᱮᱭᱟ, ᱥᱚᱵᱽᱡᱤ ᱠᱚᱫᱚ ᱢᱟᱱᱮ ᱟᱞᱮ ᱚᱱᱛᱮᱱᱟᱜ ᱦᱟᱥᱟ ᱡᱟᱦᱟᱸ ᱢᱟᱹᱴᱤᱭᱟᱹᱲ ᱦᱟᱥᱟ ᱡᱟᱦᱟᱸ ᱵᱳᱨᱤᱝ ᱫᱟᱜ ᱠᱚ ᱢᱮᱱᱟᱜᱼᱟ ᱞᱟᱹᱭ ᱞᱮᱠᱷᱟᱱ ᱥᱟᱱᱟᱢ ᱦᱚᱲ ᱛᱚ ᱦᱟᱸᱜ ᱥᱚᱵᱽᱡᱤ ᱵᱟᱝ ᱠᱚ ᱪᱟᱥᱟᱠᱚ ᱡᱟᱦᱟᱸᱭ ᱡᱟᱦᱟᱸᱭ ᱚᱱᱠᱟ ᱦᱩᱲᱩ ᱠᱚ ᱪᱟᱥᱟᱠᱚ ᱩᱱᱠᱩ ᱫᱚ ᱞᱟᱹᱭ ᱞᱮᱱᱠᱷᱟᱱ ᱥᱟᱨᱟ ᱜᱷᱟᱲᱤ ᱜᱮ ᱠᱷᱮᱛ ᱨᱮ ᱫᱟᱜ ᱞᱟᱜᱟᱜ ᱛᱟᱠᱚᱣᱟ᱾
ᱟᱪᱪᱷᱟ ᱟᱪᱪᱷᱟ ᱮᱠᱫᱚᱢ ᱜᱮ᱾
ᱦᱮᱸ ᱥᱚᱵᱽᱡᱤ ᱠᱷᱮᱛ ᱠᱚᱨᱮ ᱡᱚᱫᱤ ᱫᱟᱜ ᱚᱱᱠᱟ ᱵᱚᱞᱚᱱᱟ ᱛᱟᱦᱚᱞᱮ ᱥᱚᱵᱽᱡᱤ ᱠᱚ ᱱᱚᱥ ᱴᱚ ᱦᱚᱫᱚᱜᱼᱟ ᱥᱮ ᱦᱟᱸᱜ ᱚᱱᱟ ᱠᱷᱟᱹᱛᱤᱨ ᱜᱮ ᱥᱚᱵᱽᱡᱤ ᱵᱟᱝ ᱪᱟᱥ ᱵᱟᱲᱟᱭ ᱦᱩᱭᱩᱜ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾ ᱱᱤᱝᱠᱟ ᱜᱮ, ᱱᱤᱝᱠᱟ ᱜᱮ ᱚᱱᱟ ᱟᱞᱮᱥᱮᱫ ᱦᱚᱸ ᱚᱱᱠᱟ ᱫᱟᱜ ᱠᱷᱟᱹᱛᱤᱨ ᱛᱮᱜᱮ ᱢᱟ ᱟᱹᱰᱤ ᱟᱱᱟᱴ ᱜᱮ ᱯᱟᱲᱟᱣ ᱠᱟᱱᱟ ᱢᱟᱡᱷᱮ ᱢᱚᱫᱽᱫᱷᱮ ᱥᱚᱵ ᱜᱷᱟᱹᱲᱤᱡ ᱢᱟ ᱥᱮᱨᱢᱟ ᱠᱷᱚᱱ ᱜᱮ ᱫᱟᱜ ᱫᱚ ᱵᱟᱝ ᱧᱳᱨᱳᱜᱼᱟ᱾
ᱦᱩᱸ ᱦᱩᱸ
ᱛᱚ ᱜᱚᱝᱠᱮ ᱟᱹᱞᱤᱧ ᱞᱟᱹᱭ ᱮᱫᱟ ᱢᱟᱱᱮ ᱤᱱᱟᱹ ᱪᱷᱟᱲᱟ ᱟᱨ ᱡᱟᱦᱟᱸᱱᱟᱜ ᱡᱮᱢᱚᱱ ᱞᱟᱹᱭ ᱞᱮᱠᱟ ᱠᱷᱮᱞ ᱠᱚ ᱦᱩᱭ ᱵᱟᱲᱟᱜ ᱜᱮᱭᱟ ᱥᱮ ᱵᱟᱝᱟ᱾
ᱦᱮᱸ ᱟᱞᱮᱥᱮᱱ ᱫᱚ ᱦᱚᱸᱜ-ᱚᱭ ᱡᱮ ᱱᱚᱣᱟ ᱡᱟᱹᱯᱩᱫ ᱫᱤᱱ ᱟᱞᱮ ᱚᱱᱛᱮ ᱫᱚ ᱱᱚᱣᱟ ᱯᱷᱩᱴᱵᱚᱞ ᱠᱷᱮᱞ ᱫᱚ ᱟᱹᱰᱤ ᱡᱟᱹᱥᱛᱤ ᱦᱩᱭᱩᱜ ᱜᱮᱭᱟ ᱱᱚᱝᱠᱟ ᱞᱤᱠᱽ ᱠᱷᱮᱞ ᱦᱚᱸ ᱦᱩᱭᱩᱜ ᱜᱮᱭᱟ ᱥᱟᱶᱛᱮ ᱡᱟᱭᱦᱚᱠ ᱚᱱᱠᱟ ᱫᱷᱟᱢᱟᱠᱟ ᱠᱷᱮᱞ ᱦᱚᱸ ᱦᱩᱭᱩᱜ ᱜᱮᱭᱟ᱾ ᱜᱮᱭᱟ ᱟᱹᱰᱤ ᱵᱟᱹᱲᱛᱤ ᱯᱷᱩᱴᱵᱚᱞ ᱠᱷᱮᱞ ᱫᱚ ᱦᱟᱸᱜ ᱱᱚᱣᱟ ᱥᱚᱢᱚᱭ ᱫᱚ᱾
ᱟᱪᱪᱷᱟ ᱟᱪᱪᱷᱟ
ᱦᱮᱸ ᱟᱯᱮᱥᱮᱱ ᱫᱚ ᱚᱠᱟᱞ ᱞᱮᱠᱟ ᱠᱷᱮᱞ ᱠᱷᱮᱞᱚᱰ ᱠᱚ ᱦᱩᱭᱩᱜᱼᱟ?
ᱛᱚ ᱟᱹᱰᱤ ᱱᱟᱯᱟᱭ ᱠᱩᱠᱞᱤ ᱵᱮᱱ ᱫᱚᱦᱚ ᱠᱮᱫᱟ, ᱟᱞᱮ ᱥᱮᱫ ᱫᱚ ᱞᱟᱹᱭ ᱞᱮᱠᱷᱟᱱ ᱜᱚᱝᱠᱮ ᱦᱩᱭ ᱫᱚ ᱦᱩᱭᱩᱜ ᱜᱮᱭᱟ ᱛᱚ ᱱᱚᱝᱠᱟ ᱟᱹᱞᱤᱧ ᱞᱟᱹᱭ ᱞᱮᱠᱷᱟᱱ ᱫᱚ ᱟᱹᱞᱤᱧ ᱫᱚ ᱤᱱᱟᱹᱜ ᱫᱚ ᱵᱟᱹᱞᱤᱧ ᱪᱟᱞᱟᱣ ᱟᱠᱟᱱ ᱨᱮᱦᱚᱸ ᱱᱚᱝᱠᱟ ᱴᱩᱠ ᱴᱟᱠ ᱠᱷᱮᱞ ᱞᱤᱧ ᱠᱷᱮᱞ ᱪᱟᱞᱟᱣ ᱠᱟᱱᱟ ᱟᱨ ᱱᱤᱡᱮᱨ ᱟᱸ ᱯᱟᱥᱮᱨᱮ ᱜᱚᱰᱟ ᱠᱚ ᱢᱮᱱᱟᱜ ᱛᱮ ᱪᱟᱞᱟᱣ ᱵᱟᱲᱟ ᱦᱩᱭᱩᱜ ᱜᱮᱭᱟ ᱱᱤᱡᱮᱛᱮ ᱠᱷᱮᱞ ᱠᱩ ᱢᱟᱱᱮ ᱞᱟᱹᱭ ᱞᱮᱠᱷᱟᱱ ᱫᱚ ᱟᱞᱤᱧ ᱫᱚ ᱥᱚᱨᱤᱨ ᱪᱚᱨᱪᱟ ᱞᱟᱹᱜᱤᱫ ᱞᱤᱧ ᱠᱷᱮᱞ ᱜᱮᱭᱟ ᱱᱚᱜ-ᱚᱭ ᱡᱮ ᱚᱞᱚᱜ ᱯᱟᱲᱦᱟᱣ ᱥᱟᱶᱛᱮ ᱥᱤᱨᱤᱨ ᱪᱚᱨᱪᱟ ᱫᱚ ᱫᱚᱨᱠᱟᱨ ᱠᱟᱱ ᱜᱮᱭᱟ ᱢᱟᱱᱮ ᱯᱷᱤᱴ ᱢᱟᱱᱮ ᱦᱚᱲᱢᱚ ᱠᱚ ᱦᱚᱸ ᱵᱷᱟᱹᱜᱤ ᱛᱟᱦᱮᱱ ᱛᱟᱢ ᱢᱟ ᱱᱚᱜ-ᱚᱭ ᱨᱩᱣᱟᱹ ᱟᱡᱟᱨ ᱠᱷᱚᱱ ᱦᱚᱸ ᱠᱟᱹᱴᱤᱡ ᱤᱱᱟᱹᱜ ᱵᱟᱝ ᱦᱩᱭᱩᱜᱼᱟ᱾ ᱥᱮ ᱢᱟᱱᱮ ᱞᱟᱹᱭ ᱞᱮᱠᱷᱟᱱ ᱫᱚ ᱚᱱᱟ ᱠᱚᱫᱚ ᱠᱟᱹᱴᱤᱡ ᱵᱟᱝ ᱦᱩᱭ ᱜᱚᱫᱚᱜᱼᱟ᱾ ᱛᱚ ᱵᱷᱟᱹᱜᱤ ᱧᱚᱜ ᱦᱚᱲᱢᱚ ᱠᱚ ᱛᱟᱦᱮᱱᱟ ᱯᱷᱤᱴ ᱛᱚ ᱚᱱᱮ ᱚᱱᱠᱟ ᱟᱨ ᱟᱞᱮ ᱥᱮᱫ ᱞᱟᱹᱭ ᱞᱮᱠᱷᱟᱱ ᱫᱚ ᱴᱩᱨᱱᱟᱢᱮᱱᱴ ᱫᱚ ᱦᱩᱭ ᱫᱚ ᱦᱩᱭᱩᱜ ᱜᱮᱭᱟ ᱟᱰᱤ ᱠᱚᱢ ᱩᱱᱟᱹᱜ ᱡᱟᱹᱥᱛᱤ ᱫᱚ ᱵᱟᱝ ᱦᱩᱭᱩᱜ ᱜᱮᱭᱟ᱾
ᱚ ᱟᱪᱪᱷᱟ ᱟᱪᱪᱷᱟ᱾ ᱦᱚᱸ ᱚᱱᱠᱟᱜᱮ ᱦᱮᱸ ᱜᱚᱝᱠᱮ ᱡᱟᱭᱦᱳᱠ ᱦᱚᱲᱢᱚ ᱥᱟᱶᱟᱨ ᱫᱚᱦᱚ ᱦᱚᱸᱛᱚ ᱞᱟᱹᱠᱛᱤ ᱠᱟᱱ ᱜᱮᱭᱟ᱾ ᱦᱚᱸ ᱦᱚᱸ ᱛᱟᱦᱚᱞᱮ ᱚᱱᱠᱟ ᱦᱚᱲᱢᱚ ᱠᱷᱮᱞ ᱪᱷᱟᱲᱟ ᱟᱨ ᱪᱮᱫ ᱠᱚᱵᱤᱱ ᱪᱤᱠᱟᱹ ᱵᱟᱲᱟᱭ ᱜᱮᱭᱟ?
ᱠᱷᱮᱞ ᱪᱷᱟᱲᱟ ᱫᱚ ᱟᱹᱞᱤᱧ ᱫᱚ ᱱᱤᱛᱚᱝ ᱫᱚ ᱚᱱᱮ ᱯᱟᱲᱦᱟᱣ ᱟᱨ ᱯᱟᱲᱦᱟᱣ ᱥᱟᱶᱛᱮ ᱚᱲᱟᱜ ᱨᱮ ᱠᱟᱹᱢᱤ ᱜᱚᱲᱚᱠᱩ ᱦᱩᱭᱩᱜ ᱜᱮᱭᱟ ᱟᱨ ᱤᱱᱠᱟᱹ ᱫᱚ ᱪᱮᱫ ᱦᱚᱸ ᱵᱟᱝ ᱪᱤᱠᱟᱹ ᱦᱩᱭᱩᱜ ᱜᱮᱭᱟ ᱢᱟᱱᱮ ᱟᱯᱟᱛᱚᱱᱤᱠᱟ ᱚᱲᱟᱜ ᱠᱚᱨᱮᱜᱤ ᱟᱨ ᱤᱱᱟᱹᱜᱤ ᱚᱱᱮ ᱵᱟᱭᱨᱮ ᱠᱚᱫᱚ ᱟᱹᱣᱨᱤ ᱪᱟᱞᱟᱣ ᱵᱟᱲᱟ ᱦᱩᱭᱩᱜᱼᱟ
ᱦᱚᱸ ᱟᱪᱪᱷᱟ ᱟᱪᱪᱷᱟ ᱱᱟᱯᱟᱭ ᱜᱮ
ᱱᱚ ᱱᱚᱠᱟ ᱡᱮ ᱦᱩᱭᱱᱟ ᱡᱮ ᱦᱚᱞᱟ ᱡᱮ ᱱᱟᱶᱟᱭ ᱦᱩᱞ ᱢᱟᱦᱟ ᱦᱩᱭᱮᱱ ᱫᱚ ᱚᱱᱛᱮ ᱫᱚ ᱪᱮᱫ ᱞᱮᱠᱟ ᱦᱩᱭᱱᱟ ᱟᱹᱰᱤ ᱱᱟᱯᱟᱭ ᱜᱮ ᱥᱮ ᱪᱮᱫ ᱞᱮᱠᱟ ᱫᱟᱜ ᱡᱟᱹᱲᱤ ᱛᱮ ᱫᱟᱜ ᱢᱟ ᱫᱟᱜ ᱠᱮᱫ ᱟᱹᱰᱤ ᱡᱳᱨ
ᱱᱟᱯᱟᱭ ᱜᱮ ᱡᱟᱭᱦᱳᱠ ᱮᱛᱚᱦᱚᱵ ᱫᱚ ᱱᱟᱯᱟᱭ ᱜᱮ ᱥᱟᱶᱟᱨ ᱛᱮᱜᱮ ᱦᱩᱭ ᱞᱮᱱ ᱛᱟᱦᱮᱸᱱ ᱟᱫᱚ ᱡᱟᱭᱦᱳᱠ ᱚᱱᱠᱟ ᱛᱟᱨᱟᱥᱤᱧ ᱵᱮᱞᱟᱭ ᱫᱟᱜ ᱧᱚᱜ ᱠᱮᱫᱟᱭ ᱛᱚ ᱦᱟᱸᱜ ᱚᱸᱰᱮ ᱜᱮ ᱠᱟᱹᱡ ᱮᱸᱴᱠᱮᱴᱚᱬᱮ ᱜᱚᱫ ᱮᱱᱟ ᱦᱟᱸᱜ ᱡᱟᱦᱟᱸ ᱯᱨᱳᱜᱨᱟᱢ ᱥᱟᱯᱲᱟᱣ ᱦᱩᱭ ᱞᱮᱱ ᱛᱟᱦᱮᱱ ᱚᱱᱟ ᱫᱚᱦᱚᱸ ᱵᱟᱝ ᱢᱩᱪᱟᱹᱫ ᱞᱮᱱᱟ ᱦᱟᱸᱜ
ᱟᱪᱪᱷᱟ ᱟᱪᱪᱷᱟ ᱦᱚᱸ ᱞᱟᱹᱭ ᱞᱮᱠᱷᱟᱱ ᱜᱚᱢᱠᱮ ᱟᱞᱮ ᱥᱮᱫ ᱫᱚ ᱱᱚᱜᱼᱚᱭ ᱟᱞᱮ ᱥᱮᱫ ᱫᱚ ᱞᱟᱹᱭ ᱞᱮᱠᱷᱟᱱ ᱜᱚᱝᱠᱮ ᱱᱚᱜᱼᱚᱭ ᱫᱟᱜ ᱫᱚ ᱫᱟᱜ ᱞᱮ ᱜᱮᱭᱟᱭ ᱥᱮ ᱥᱮᱛᱟᱜ ᱵᱮᱞᱟ ᱫᱟᱜ ᱞᱮᱜ ᱜᱮᱭᱟᱭ ᱛᱚᱯᱚᱨ ᱟ ᱠᱤᱪᱷᱩ ᱥᱮᱛᱟᱜ ᱟᱨᱦᱚᱸ ᱱᱚᱝᱠᱟ ᱵᱮᱞᱟ ᱧᱚᱜ ᱫᱚ ᱚᱱᱠᱟ ᱵᱟᱭ ᱫᱟᱜ ᱞᱮᱫᱟ ᱢᱟᱨᱥᱟᱞ ᱧᱚᱜ ᱨᱮᱫᱚ ᱥᱤᱸᱧ ᱟᱹᱰᱤ ᱥᱮᱛᱟᱜ ᱨᱮᱜᱮ ᱫᱟᱜ ᱞᱮᱫᱟ ᱛᱚ ᱟᱞᱮ ᱦᱚᱸᱞᱮ ᱞᱟᱹᱭᱮᱫ ᱠᱟᱱ ᱛᱟᱦᱮᱱᱟ ᱡᱮ ᱫᱟᱜ ᱨᱮ ᱦᱩᱭᱩᱜ-ᱟ ᱥᱮ ᱵᱟᱝ-ᱟ ᱱᱚᱜᱼᱚᱭ ᱫᱟᱜ ᱮ ᱠᱟᱱᱟᱭ ᱛᱚ ᱞᱟᱹᱭᱟ ᱧᱮᱞ ᱟᱵᱚᱱ ᱦᱟᱸᱜ ᱛᱚ ᱠᱤᱪᱷᱩ ᱥᱚᱢᱚᱭ ᱣᱮᱴ ᱠᱟᱛᱮᱫ ᱵᱷᱟᱹᱜᱤ ᱜᱤ ᱛᱟᱯᱚᱨ ᱛᱚᱠᱷᱚᱱ ᱫᱚ ᱛᱷᱤᱨ ᱠᱮᱫ ᱠᱟᱛᱮ ᱛᱚᱠᱷᱚᱱ ᱜᱮ ᱟᱞᱮ ᱞᱮ ᱵᱷᱟᱹᱜᱤ ᱱᱟᱯᱟᱭ ᱛᱮ ᱦᱩᱭᱮᱱ ᱛᱟᱞᱮᱭᱟ ᱯᱟᱨᱚᱢᱮᱱ ᱛᱟᱞᱮᱭᱟ ᱟᱨ ᱛᱟᱯᱚᱨ ᱥᱮ ᱚᱱᱟ ᱯᱟᱨᱚᱢ ᱠᱟᱛᱮ ᱜᱮ ᱛᱟᱯᱚᱨᱮ ᱚᱱᱟ ᱠᱤᱪᱷᱩ ᱜᱷᱟᱹᱲᱤᱡ ᱯᱚᱨ ᱜᱮ ᱫᱟᱜ ᱠᱮᱫᱟᱭ ᱛᱟᱯᱚᱨ ᱱᱟ ᱥᱚᱢᱚᱥᱥᱟ ᱫᱚ ᱛᱟᱦᱮᱸ ᱠᱟᱱ ᱜᱮᱭᱟ ᱛᱚ ᱱᱚᱜᱼᱚᱭ ᱟᱹᱰᱤ ᱩᱥᱟᱹᱨᱟ ᱛᱮᱞᱮ ᱠᱟᱹᱢᱤ ᱯᱟᱨᱚᱢ ᱠᱮᱫ ᱠᱷᱟᱹᱛᱤᱨ ᱛᱮᱜᱮ ᱛᱚ ᱵᱷᱟᱹᱜᱤ ᱱᱟᱯᱟᱭ ᱛᱮᱜᱮ ᱦᱩᱭᱱᱟ
ᱟᱪᱷᱟ ᱟᱪᱷᱟ ᱚᱱᱠᱟᱜᱮ ᱜᱚᱝᱠᱮ ᱡᱟᱭᱦᱳᱠ ᱡᱟᱦᱟᱸ ᱟᱵᱚ ᱢᱟᱨᱟᱝ ᱢᱤᱫᱴᱟᱝ ᱫᱤᱱ ᱱᱟᱜᱟᱢ ᱨᱮᱱᱟᱜ ᱡᱟᱭᱦᱳᱠ ᱱᱟᱯᱟᱭ ᱛᱮᱜᱮ ᱜᱚᱴᱟᱜ ᱜᱮ ᱚᱱᱠᱟ ᱯᱟᱨᱚᱢ ᱟᱠᱟᱱᱟ ᱦᱚᱸ ᱟᱹᱰᱤ ᱨᱟᱹᱥᱠᱟᱹ ᱱᱚᱣᱟ ᱫᱚ
ᱦᱚᱸ ᱚᱱᱟᱜᱮ ᱟᱹᱰᱤ ᱨᱟᱹᱥᱠᱟᱹ ᱡᱟᱠ ᱢᱚᱸᱡᱽ ᱛᱮ ᱱᱟᱯᱟᱭ ᱛᱮ ᱯᱟᱨᱚᱢᱚᱜ ᱱᱤᱭᱟᱹ ᱜᱮᱛᱚ ᱡᱚᱛᱚ ᱦᱚᱲ ᱠᱚ ᱢᱚᱱᱮᱭᱟ ᱡᱮ ᱵᱚᱱ ᱢᱚᱱᱮ ᱜᱚᱞᱟ ᱡᱮ ᱱᱟᱯᱟᱭ ᱛᱮᱜᱮ ᱯᱟᱨᱚᱢ ᱢᱟ ᱛᱮᱦᱮᱧ ᱫᱤᱱ ᱫᱚ ᱥᱮ ᱡᱟᱦᱟᱸ ᱟᱵᱚᱣᱟᱜ ᱛᱟᱦᱮᱸ ᱠᱟᱱᱟ ᱦᱩᱞ ᱢᱟᱦᱟ
ᱵᱚᱥᱟ ᱵᱚᱥ
ᱛᱚ ᱜᱚᱝᱠᱮ ᱟᱹᱞᱤᱧ ᱢᱟᱞᱤᱧ ᱞᱟᱹᱭ ᱦᱚᱪᱚᱭᱮᱫ ᱱᱚᱜ-ᱚᱭ ᱚᱠᱛᱚ ᱦᱚᱸ ᱦᱩᱭ ᱤᱫᱤᱭᱮᱱᱟ ᱛᱚ
ᱦᱮᱸ
ᱴᱷᱤᱠ ᱜᱮᱭᱟ ᱜᱚᱝᱠᱮ ᱟᱵᱟᱨ ᱞᱟᱝ ᱨᱚᱲᱟ ᱦᱟᱸᱜ